ᱡᱚᱦᱟᱨ ᱜᱮ ᱜᱚᱝᱠᱮ ᱾
ᱦᱮᱸ ᱡᱚᱦᱟᱨ ᱜᱮ ᱡᱚᱦᱟᱨ ᱜᱮ ᱾
ᱛᱚᱵᱮ ᱜᱚᱝᱠᱮ ᱵᱮᱥ ᱵᱟᱲᱟ ᱜᱮᱛᱚ ᱢᱮᱱᱟᱜ ᱟᱠᱟᱫ ᱵᱮᱱᱟ?
ᱵᱮᱥ ᱵᱟᱲᱟ ᱫᱚ ᱵᱟᱝ ᱜᱮ, ᱱᱚᱣᱟ ᱡᱟᱹᱯᱩᱫ ᱨᱮ ᱠᱟᱹᱴᱤᱡ ᱞᱚᱦᱚᱫ ᱦᱩᱭ ᱞᱮᱱᱟ, ᱟᱫᱚᱼᱼ ᱚᱱᱟ ᱜᱮ ᱠᱟᱹᱴᱤᱡ ᱢᱟᱫᱟ ᱠᱚ, ᱨᱩᱣᱟᱹ ᱠᱚ ᱡᱚᱴᱟᱣ ᱟᱫᱤᱧ ᱛᱟᱸᱦᱮᱫ ᱾
ᱟᱫᱚ ᱦᱮᱸ ᱦᱮᱸ, ᱦᱮᱸ ᱟᱫᱚ ᱨᱟᱱ ᱠᱚᱞᱤᱧ ᱡᱚᱢ ᱠᱟᱫᱟ ᱟᱫᱚᱼᱼ ᱠᱟᱹᱴᱤᱡ ᱠᱚᱢ ᱧᱚᱜ ᱟᱠᱟᱱᱟ ᱾
ᱟᱪᱪᱷᱟ ᱱᱟᱯᱟᱭ ᱜᱚᱝᱠᱮ ᱟᱞᱤᱧ ᱦᱚᱸ ᱚᱱᱠᱟ ᱜᱮ ᱾ ᱢᱟᱸᱫᱟ ᱢᱟᱸᱫᱟ ᱨᱩᱣᱟᱹ ᱠᱟᱹᱴᱤᱡ, ᱢᱤᱫ ᱜᱷᱟᱹᱲᱤ ᱠᱟᱛᱮᱜ ᱦᱤᱡᱩᱜ ᱠᱟᱱ ᱜᱮᱭᱟ ᱛᱚᱵᱮ ᱜᱚᱝᱠᱮ ᱾ ᱟᱨ ᱪᱮᱫ ᱵᱮᱱ ᱪᱤᱠᱟᱹᱭᱟ ᱱᱤᱭᱟᱹᱼᱼ ᱫᱤᱱ ᱜᱮ ᱚᱱᱠᱟᱱᱟ ᱚᱠᱟ ᱫᱤᱱᱮ, ᱞᱚᱞᱚᱭᱮᱜ-ᱟ, ᱚᱠᱟ ᱫᱤᱱᱮ ᱴᱷᱟᱱᱰᱟᱭᱮᱜ-ᱟ ᱥᱮ ᱾ ᱟᱫᱚ ᱚᱱᱟ ᱦᱤᱥᱟᱹᱵᱽ ᱛᱮ ᱪᱮᱫ ᱵᱚᱱ ᱢᱚᱱᱮᱭᱟ, ᱮᱸᱼᱼ ᱟᱫᱚ ᱨᱩᱣᱟᱹᱜ ᱦᱟᱹᱥᱩ ᱫᱚ ᱢᱮᱱᱟᱜ ᱟᱠᱟᱫ ᱜᱮᱭᱟ, ᱛᱚᱵᱮ ᱜᱚᱝᱠᱮᱼᱼ ᱱᱚᱜ-ᱚᱭ ᱮᱸ, ᱱᱚᱣᱟ ᱮᱸ ᱟᱵᱽᱦᱟᱣᱟ ᱫᱚ ᱚᱠᱟ ᱞᱮᱠᱟ ᱟᱯᱮ ᱥᱮᱫ ᱫᱚ?
ᱮᱫ, ᱮᱠᱷᱚᱱ ᱛᱚ ᱞᱮᱛᱟᱲ ᱜᱮ ᱡᱟᱹᱯᱩᱫ ᱤᱫᱤᱭᱮᱫᱟᱭ ᱾ ᱪᱮᱫ ᱞᱤᱧ ᱞᱟᱹᱭᱟ ᱩᱰᱩᱠ ᱛᱮᱦᱚᱸ ᱚᱥᱩᱵᱤᱫᱟ ᱵᱩᱡᱷᱟᱹᱜ ᱠᱟᱱᱟ ᱾ ᱥᱟᱨᱟ ᱫᱤᱱ ᱜᱮ ᱡᱟᱹᱯᱩᱫ, ᱫᱟᱜ ᱟᱨ ᱫᱟᱜ ᱾ ᱵᱟᱨᱦᱮ ᱩᱰᱩᱠ ᱦᱚᱸ ᱵᱟᱝ ᱜᱟᱱᱚᱜ ᱠᱟᱱᱟ, ᱟᱹᱰᱤ ᱠᱷᱟᱨᱟᱯ ᱜᱮᱞᱤᱧ ᱵᱩᱡᱷᱟᱹᱣ ᱮᱫᱟ ᱾ ᱟᱨ, ᱞᱚᱦᱚᱫᱼᱼ ᱚᱱᱟ ᱫᱟᱜ ᱛᱮᱜᱮᱞᱤᱧ ᱞᱚᱦᱚᱫ ᱮᱱᱟ ᱥᱮ ᱥᱮᱫᱤᱱ ᱾ ᱚᱱᱟ ᱛᱮᱜᱮ ᱨᱩᱣᱟᱹ ᱠᱚᱫᱚ ᱡᱚᱴᱟᱣ ᱟᱫᱤᱧ ᱛᱟᱸᱦᱮᱫ ᱾ ᱟᱫᱚ ᱱᱮᱛᱟᱨ ᱪᱟᱹᱥᱤ ᱦᱚᱲ ᱫᱚᱼᱼ ᱵᱟᱹᱫᱽ ᱠᱚᱦᱚᱸ ᱥᱮᱱ ᱵᱟᱲᱟ ᱦᱩᱭᱩᱜ ᱠᱟᱱᱟ ᱥᱮ ᱾
ᱦᱳᱭ ᱜᱚᱝᱠᱮ ᱚᱱᱟ ᱦᱚᱸ, ᱪᱟᱹᱥᱤ ᱦᱚᱲ ᱫᱚ ᱟᱵᱚ ᱫᱚ ᱾ ᱵᱟᱹᱫᱽ ᱠᱚᱥᱮᱫ ᱫᱚᱵᱚᱱ ᱪᱟᱞᱟᱣ ᱫᱚᱵᱚᱱ ᱪᱟᱞᱟᱜ ᱜᱮᱭᱟ ᱾ ᱟᱨ ᱵᱟᱹᱫᱽ ᱨᱮ ᱵᱟᱵᱚᱱ ᱠᱷᱟᱴᱟᱣ ᱞᱮᱱᱠᱷᱟᱱ ᱚᱠᱟ ᱞᱮᱠᱟ ᱠᱟᱛᱮᱫ ᱵᱚᱱ ᱡᱚᱢᱟ ᱦᱳᱭ ᱥᱮ ᱜᱚᱝᱠᱮ ᱾ ᱟᱸ ᱛᱚᱵᱮ ᱜᱚᱝᱠᱮ ᱟᱯᱮ ᱥᱮᱫ ᱫᱚ ᱮᱸ ᱱᱤᱛᱚᱜ ᱠᱚᱫᱚ ᱪᱮᱫ ᱠᱚ ᱯᱚᱨᱚᱵᱽ ᱦᱩᱭᱩᱜ ᱠᱟᱱ ᱜᱮᱭᱟ?
ᱯᱚᱨᱚᱵᱽ ᱫᱚ ᱟᱯᱟᱛᱚᱛᱚ ᱵᱟᱝ ᱦᱩᱭᱩᱜ ᱠᱟᱱᱟ ᱾ ᱱᱮᱛ ᱫᱚ ᱚ ᱵᱟᱹᱫᱽ ᱨᱮᱱᱟᱜ ᱠᱟᱹᱢᱤ ᱠᱚᱜᱮ ᱮ ᱦᱩᱭᱩᱜ ᱠᱟᱱᱟ ᱥᱮ ᱟᱫᱚ ᱯᱚᱨᱚᱵᱽ ᱠᱚᱫᱚ ᱥᱟᱯᱲᱟᱣ ᱵᱟᱝ ᱦᱩᱭᱩᱜ ᱟᱠᱟᱱᱟ ᱥᱮᱨᱚᱠᱚᱢ ᱾
ᱟᱪᱪᱷᱟ ᱜᱚᱝᱠᱮ ᱯᱚᱨᱚᱵᱽ ᱠᱚᱫᱚ ᱟᱯᱮ ᱥᱮᱫ ᱫᱚ ᱚᱱᱠᱟ ᱞᱮᱠᱟ ᱵᱟᱝ ᱦᱩᱭᱩᱜ ᱠᱟᱱᱟ ᱾ ᱛᱚᱵᱮ ᱜᱚᱝᱠᱮ ᱚᱱᱟ ᱵᱟᱫᱽ ᱠᱟᱛᱮᱜ ᱟᱨᱚ ᱮ ᱮᱴᱟᱜ ᱚᱱᱠᱟᱱ ᱮ ᱡᱟᱦᱟᱱᱟᱜᱼᱼ ᱯᱤᱴᱷᱟᱹ ᱞᱟᱴᱷᱟ ᱫᱤᱱ ᱠᱚ ᱯᱟᱨᱚᱢᱮᱱᱟ ᱡᱮᱢᱚᱱ ᱨᱚᱡᱚ ᱨᱚᱡᱚ ᱠᱚᱨᱮ ᱫᱚ ᱪᱮᱫ ᱠᱚᱯᱮ ᱡᱚᱢ ᱠᱮᱜᱼᱟ ᱛᱚᱵᱮ ᱜᱚᱝᱠᱮ, ᱟᱞᱮ ᱥᱮᱱ ᱫᱚ ᱮᱸ ᱠᱷᱟᱱᱴᱷᱟᱲᱼᱼ ᱠᱚᱦᱚᱸ ᱠᱚ ᱡᱚᱢ ᱜᱮᱭᱟ ᱠᱷᱟᱹᱡᱟᱹᱲᱤ ᱠᱚ, ᱟᱯᱮᱥᱮᱫ ᱫᱚ ᱪᱮᱫ ᱠᱚᱠᱚ ᱡᱚᱢᱟ?
ᱦᱮᱸ ᱠᱟᱱᱴᱷᱟᱲ ᱠᱚ, ᱩᱞ ᱵᱤᱞᱤ ᱠᱚ ᱠᱷᱟᱹᱡᱟᱹᱲᱤ ᱠᱚ ᱚᱱᱟ ᱠᱚᱫᱚᱞᱮ ᱡᱚᱢ ᱜᱮᱭᱟ, ᱛᱟᱪᱷᱟᱲᱟ ᱨᱟᱹᱥᱠᱟᱹ ᱞᱟᱹᱜᱤᱫ ᱦᱚᱸ ᱥᱩᱠᱨᱤ ᱡᱤᱞ ᱦᱚᱸᱞᱮ ᱟᱹᱜᱩ ᱡᱚᱝᱟᱜ ᱜᱮᱭᱟ ᱡᱟᱦᱟᱸ ᱛᱟᱨᱮ ᱯᱤᱴᱷᱟᱹᱭ ᱜᱮᱭᱟᱞᱮ, ᱞᱮᱴᱚᱭ ᱜᱮᱭᱟᱞᱮ ᱟᱫᱚ ᱨᱟᱹᱥᱠᱟᱹ ᱥᱟᱞᱟᱜ ᱞᱮ ᱡᱚᱢ ᱜᱮᱭᱟ ᱚᱱᱟ ᱠᱚᱫᱚ ᱾
ᱦᱳᱭ ᱜᱚᱝᱠᱮ ᱥᱩᱠᱨᱤ ᱡᱤᱞ ᱫᱚ ᱟᱵᱚ ᱡᱟᱦᱟᱱᱟᱜ ᱯᱚᱨᱚᱵᱽ ᱨᱮᱜᱮ ᱥᱚᱵ ᱛᱷᱮᱠᱮ ᱞᱟᱦᱟ ᱨᱮᱜᱮ ᱛᱟᱦᱮᱱᱟ ᱟᱵᱚ ᱥᱟᱱᱛᱟᱲ ᱫᱚ ᱥᱩᱠᱨᱤ ᱡᱤᱞ ᱫᱚᱵᱚᱱ ᱠᱩᱥᱤᱭᱟᱜ ᱜᱮᱭᱟ ᱥᱚᱵ ᱛᱷᱮᱠᱮ ᱢᱟᱲᱟᱝ ᱨᱮ ᱡᱟᱦᱟᱱ ᱡᱤᱞ ᱫᱚᱵᱚᱱ ᱛᱟᱭᱚᱢᱦᱚᱸ ᱥᱩᱠᱨᱤ ᱡᱤᱞ ᱫᱚ ᱞᱟᱦᱟ ᱨᱮᱜᱮ ᱵᱚᱱ ᱠᱷᱚᱡᱚᱜᱼᱟ᱾ ᱪᱮᱫᱟᱜ ᱥᱮ ᱥᱩᱠᱨᱤ ᱡᱤᱞ ᱰᱟᱝᱨᱟ ᱡᱤᱞ ᱟᱵᱚ ᱫᱚ ᱢᱟᱲᱟᱝ ᱨᱮᱜᱵᱚᱱ ᱯᱟᱸᱡᱮᱭᱟ ᱛᱚᱵᱮ ᱜᱚᱝᱠᱮ ᱟᱯᱮ ᱫᱚ ᱯᱤᱴᱷᱟᱹ ᱠᱚᱫᱚ ᱪᱮᱫ ᱠᱚᱯᱮ ᱪᱮᱫ ᱨᱮᱭᱟᱜ ᱯᱮ ᱯᱤᱴᱷᱟᱹᱭ ᱛᱟᱦᱮᱱᱟ ᱡᱮᱢᱚᱱ ᱱᱚᱜᱼᱚᱭ ᱟᱨ ᱠᱚᱴᱟ ᱫᱤᱱ ᱯᱚᱨ ᱵᱮᱞᱮ ᱦᱟᱜ ᱛᱟᱞᱮᱜᱼᱟ ᱵᱮᱞᱮ ᱛᱟᱞᱮ ᱵᱮᱞᱮ ᱦᱟᱸᱜ ᱵᱮᱞᱮᱜᱼᱟ ᱛᱚᱠᱷᱚᱱ ᱚᱱᱟ ᱛᱟᱞᱮ ᱵᱮᱞᱮ ᱨᱮᱭᱟᱜ ᱯᱤᱴᱷᱟᱹ ᱠᱚᱞᱮ ᱛᱮᱭᱟᱨ ᱛᱟᱦᱮᱱ ᱜᱮᱭᱟ ᱟᱞᱮ ᱥᱮᱫ ᱫᱚ ᱟᱯᱮ ᱥᱮᱫ ᱫᱚ ᱛᱟᱞᱮ ᱵᱮᱞᱮ ᱠᱚᱨᱮᱱᱟᱜ ᱯᱮ ᱯᱤᱴᱷᱟᱹᱭ ᱛᱟᱦᱮᱱ ᱜᱮᱭᱟ ᱥᱮ ᱵᱟᱝ?
ᱦᱮᱸ ᱦᱮᱸᱮᱸ ᱾ ᱦᱮ ᱛᱟᱞᱮ ᱨᱮᱱᱟᱜ ᱯᱤᱴᱷᱟᱹ ᱫᱚ ᱛᱮᱭᱟᱨ ᱜᱮᱭᱟ ᱞᱮ ᱟᱫᱚ ᱟᱹᱰᱤ ᱢᱚᱸᱡᱽ ᱜᱮ ᱵᱩᱡᱷᱟᱹᱜ ᱜᱮᱭᱟ
ᱟᱪᱷᱟ
ᱟᱲᱟᱝ ᱯᱮᱲᱟ ᱠᱚᱞᱮ ᱠᱞ ᱟᱠᱚ ᱜᱮᱭᱟᱞᱮ ᱛᱟᱦᱞᱮ ᱠᱚ ᱯᱮᱲᱟ ᱠᱚ ᱚᱲᱟᱜ ᱥᱮᱫ ᱵᱟᱹᱱᱩᱜ ᱟᱥᱮ ᱟᱫᱚ ᱩᱱᱠᱩ ᱜᱮᱞᱮ ᱟᱠᱚ ᱜᱮᱭᱟ
ᱟᱫᱚ ᱠᱚᱲᱟ ᱠᱚᱞᱮ ᱩᱱᱠᱩ ᱚᱲᱟᱜ ᱜᱮ ᱟᱨ ᱯᱤᱴᱷᱟᱹ ᱡᱚᱢ ᱦᱚᱸᱞᱮ ᱥᱮᱱᱚᱜ ᱜᱮᱭᱟ᱾ ᱟᱯᱮ ᱥᱮᱫ ᱫᱚ ᱪᱮᱫ ᱞᱮᱠᱟ?
ᱟᱞᱮ ᱥᱮᱫ ᱦᱚᱸ ᱜᱚᱝᱠᱮ ᱯᱮᱲᱟ ᱠᱚᱦᱚᱸ ᱞᱮ ᱠᱳᱞ ᱟᱠᱚᱣᱟ ᱟᱞᱮ ᱥᱮᱫ ᱫᱚ ᱡᱟᱹᱥᱛᱤ ᱠᱟᱭᱛᱮ ᱛᱟᱞᱮ ᱵᱟᱜᱟᱱ ᱢᱮᱱᱟᱜ ᱠᱷᱟᱹᱛᱤᱨ ᱛᱮ ᱛᱟᱞᱮ ᱟᱠᱷᱨᱤᱧ ᱦᱚᱸᱞᱮ ᱦᱮᱞᱟᱜᱼᱟ ᱚᱱᱟ ᱟᱠᱷᱨᱤᱧ ᱠᱟᱛᱮᱫ ᱠᱤᱪᱷᱩ ᱚᱨᱛᱷᱚ ᱞᱮ ᱚᱨᱡᱚᱱ ᱛᱟᱦᱮᱱᱟ ᱟᱨ ᱠᱤ ᱚᱱᱟ ᱚᱱᱟ ᱠᱚ ᱯᱩᱭᱥᱟ ᱴᱟᱠᱟ ᱛᱮᱜᱮ ᱥᱩᱱᱩᱢ ᱠᱚᱞᱮ ᱠᱤᱨᱤᱧ ᱟᱹᱜᱩᱭᱮᱫ ᱛᱟᱦᱮᱱᱟ ᱟᱨ ᱯᱤᱴᱷᱟᱹᱭ ᱛᱟᱦᱮ ᱱᱟᱞᱮ ᱛᱟᱞᱮ ᱨᱮᱭᱟᱜ ᱡᱟᱦᱟᱸ ᱫᱚ ᱚᱠᱚᱭ ᱫᱚ ᱚᱠᱟ ᱚᱠᱟ ᱞᱮᱠᱟ ᱡᱚᱢ ᱥᱟᱱᱟᱭᱮᱭᱟ ᱚᱠᱚᱭ ᱫᱚᱼᱼ ᱛᱟᱞᱮ ᱨᱮᱭᱟᱜ ᱯᱩᱠᱩᱨᱤ ᱦᱚᱭ ᱛᱮᱭᱟᱨ ᱛᱟᱦᱮᱱᱟ ᱛᱮᱞᱮ ᱵᱷᱟᱡᱟ ᱥᱮ ᱚᱠᱚᱭ ᱫᱚ ᱞᱩᱪᱤ ᱯᱤᱴᱷᱟᱹ ᱥᱮ ᱨᱩᱴᱤ ᱯᱩᱴᱤ ᱚᱠᱚᱭ ᱚᱠᱟᱮ ᱞᱮᱠᱟ ᱡᱚᱢ ᱥᱟᱱᱟᱭᱮᱭᱟ ᱚᱱᱠᱟ ᱞᱮᱠᱟ ᱠᱚ ᱡᱚᱢᱟ ᱟᱯᱮ ᱥᱮᱫ ᱫᱚ ᱛᱚᱵᱮ ᱜᱚᱝᱠᱮ? ᱮ ᱛᱟᱞᱮ ᱨᱮᱭᱟᱜ ᱞᱩᱪᱤ ᱯᱤᱴᱷᱟᱹ ᱠᱚᱫᱚ ᱯᱮ ᱛᱮᱭᱟᱨ ᱜᱮᱭᱟ ᱥᱮ ᱵᱟᱝ?
ᱦᱮᱸ ᱦᱮᱸ ᱛᱮᱭᱟᱨ ᱜᱮᱭᱟᱞᱮ ᱟᱞᱮ ᱫᱚ ᱛᱟᱞᱮ ᱨᱮᱱᱟᱜ ᱯᱚᱠᱚᱲᱟ ᱠᱚ ᱞᱟᱹᱭ ᱜᱮᱭᱟ ᱚᱱᱛᱮ ᱦᱚᱸ ᱡᱟᱦᱟᱸ ᱫᱚ ᱜᱳᱞ ᱜᱳᱞ ᱪᱷᱟᱠᱟᱣ ᱠᱟᱛᱮᱜ ᱞᱮ ᱡᱚᱢ ᱜᱮᱭᱟ ᱥᱮᱴᱟ ᱟᱹᱰᱤ ᱢᱚᱸᱡ ᱜᱮ ᱵᱩᱡᱷᱟᱹᱜ ᱜᱮᱭᱟ ᱚᱱᱟ ᱟᱨᱚ ᱦᱟᱴ ᱯᱟᱛᱟ ᱠᱚᱨᱮ ᱚᱱᱟ ᱠᱚ ᱟᱠᱷᱨᱤᱧᱚᱜ ᱠᱚ ᱥᱮᱱᱚᱜ ᱜᱮᱭᱟ ᱡᱟᱦᱟᱸᱱᱤ ᱠᱟᱛᱮ ᱯᱩᱭᱥᱟᱹ ᱦᱚᱸ ᱨᱚᱡᱽᱜᱟᱨ ᱫᱚ ᱦᱩᱭᱩᱜ ᱜᱮᱭᱟ ᱛᱟᱪᱷᱟ ᱛᱟᱞᱮ ᱦᱚᱸᱠᱚ ᱟᱠᱷᱨᱤᱧ ᱜᱮᱭᱟ ᱦᱟᱴ ᱠᱚᱨᱮ
ᱟᱪᱪᱷᱟ ᱟᱹᱰᱤ ᱱᱟᱯᱟᱭ ᱜᱚᱝᱠᱮ ᱟᱞᱮ ᱥᱮᱫ ᱦᱚᱸ ᱚᱱᱠᱟ ᱜᱮ᱾ ᱦᱮᱸ ᱛᱟᱦᱞᱮ ᱯᱤᱴᱷᱟᱹ ᱫᱚᱠᱚ ᱟᱠᱷᱨᱤᱧ ᱫᱚᱠᱚ ᱟᱠᱷᱨᱤᱧ ᱜᱮᱭᱟ। ᱦᱟᱴ ᱯᱟᱛᱟ ᱠᱚᱨᱮ ᱠᱚ ᱟᱠᱷᱨᱤᱧ ᱜᱮᱭᱟ ᱚᱱᱟ ᱥᱟᱶ ᱥᱟᱶᱛᱮ ᱛᱟᱞᱮ ᱯᱤᱴᱷᱟᱹ ᱢᱚᱛᱚᱡ ᱫᱚ ᱵᱟᱝ। ᱠᱤᱪᱷᱩ ᱠᱷᱮᱛᱨᱚ ᱨᱮᱫᱚ ᱧᱮᱞ ᱟᱠᱟᱱᱟ ᱯᱟᱛᱟ ᱠᱚ ᱨᱮ ᱡᱤᱞ ᱯᱤᱴᱷᱟᱹ ᱥᱮ ᱮ ᱢᱟᱱᱮ ᱯᱳᱞᱴᱤ ᱡᱤᱞ ᱥᱮ ᱥᱩᱠᱨᱤ ᱡᱤᱞ ᱯᱤᱴᱷᱟᱹ। ᱠᱚ ᱟᱹᱠᱷᱨᱤᱧ ᱠᱚ ᱟᱠᱷᱨᱤᱧ ᱜᱮᱭᱟ ᱰᱟᱝᱨᱟ ᱡᱤᱞ ᱯᱤᱴᱷᱟᱹ ᱦᱚᱸᱠᱚ ᱟᱹᱷᱨᱤᱧ ᱜᱮᱭᱟ ᱚᱠᱟ ᱚᱠᱟ ᱯᱟᱛᱟ ᱨᱮ ᱫᱚ। ᱟᱨ ᱟᱢᱫᱟ ᱦᱚᱲ ᱠᱚ ᱦᱟᱛᱟᱣ ᱛᱟᱦᱮᱱ ᱜᱮᱭᱟ ᱚᱱᱟ ᱥᱟᱶᱛᱮ ᱯᱟᱛᱟ ᱠᱚᱨᱮ ᱦᱟᱺᱰᱤ ᱠᱚᱦᱚᱸ ᱠᱚ ᱟᱠᱷᱨᱤᱧ ᱜᱮᱭᱟ। ᱟᱨ ᱡᱤᱞ ᱪᱷᱟᱠᱱᱟ ᱠᱚᱦᱚᱸ ᱠᱚ ᱟᱠᱷᱨᱤᱧ ᱜᱮᱭᱟ। ᱟᱨ ᱟᱯᱮ ᱥᱮᱫ ᱫᱚ ᱚᱠᱟ ᱞᱮᱠᱟ?
ᱦᱮᱸ ᱦᱮᱸ ᱟᱠᱷᱨᱤᱧ ᱜᱮᱭᱟ ᱠᱚ ᱱᱚᱱ ᱛᱮ ᱦᱚᱸ। ᱟᱫᱚ ᱪᱮᱫ ᱞᱤᱧ ᱞᱟᱹᱭᱟ!
ᱟᱪᱪᱷᱟ ᱛᱚᱵᱮ ᱜᱚᱝᱠᱮ ᱦᱚᱸᱜᱼᱚᱭ ᱟᱵᱮᱱ ᱯᱟᱛᱟ ᱥᱮᱛᱟ ᱫᱚᱵᱮᱱ ᱫᱟᱬᱟᱱ ᱜᱮᱭᱟ ᱥᱮ ᱵᱟᱝ? ᱟᱞᱤᱧ ᱫᱚᱞᱤᱧ ᱧᱮᱞ ᱠᱟᱱᱟ ᱯᱟᱛᱟ ᱥᱮᱛᱟ ᱠᱚᱨᱮ ᱠᱤᱪᱷᱩ ᱠᱤᱪᱷᱩ ᱠᱷᱮᱛᱨᱮ ᱨᱮᱫᱚᱼᱼ ᱫᱟᱬᱟ ᱫᱚᱞᱤᱧ ᱪᱟᱞᱟᱣ ᱠᱟᱱ ᱜᱮᱭᱟ ᱯᱟᱛᱟ ᱪᱷᱟᱛᱟ ᱧᱮᱞ ᱫᱚ ᱟᱵᱮᱱ ᱫᱚ?
ᱦᱮᱸ ᱦᱮᱸ ᱯᱟᱛᱟ ᱪᱟᱛᱟ ᱧᱮᱞ ᱫᱚ ᱥᱮᱱᱚᱜ ᱦᱩᱭᱩᱜ ᱜᱮᱭᱟ। ᱟᱫᱚ ᱚᱸᱰᱮ ᱥᱮᱱ ᱠᱟᱛᱮ ᱱᱚᱣᱟ ᱼᱼ ᱛᱟᱞᱮ ᱨᱮᱱᱟᱜ ᱜᱮ ᱜᱩᱞ ᱜᱩᱞᱟᱹ ᱠᱚ ᱟᱠᱷᱨᱤᱧ ᱜᱮᱭᱟ ᱚᱱᱟ ᱠᱚ ᱜᱮ ᱡᱚᱢ ᱵᱟᱲᱟ ᱦᱩᱭᱩᱜ ᱜᱮᱭᱟ ᱟᱹᱰᱤ ᱢᱚᱸᱡᱽ ᱜᱮᱠᱚ ᱛᱮᱭᱟᱨ ᱜᱮᱭᱟ ᱥᱮ।
ᱟᱪᱪᱷᱟ ᱜᱚᱝᱠᱮ ᱟ ᱛᱚᱵᱮ ᱜᱚᱝᱠᱮ ᱟᱵᱮᱱ ᱫᱚ ᱱᱚᱣᱟ ᱯᱟᱛᱟ ᱥᱮᱛᱟ ᱨᱮ ᱫᱟᱬᱟ ᱠᱟᱛᱮᱫ ᱮᱢᱚᱱ ᱪᱮᱫ ᱵᱟᱹᱲᱤᱡ ᱡᱤᱱᱤᱥ ᱵᱤᱱ ᱢᱚᱱᱮ ᱠᱮᱫᱟ ᱡᱮᱼᱼ ᱧᱮᱞ ᱠᱟᱛᱮᱜ ᱵᱷᱟᱞᱮ ᱵᱟᱵᱮᱱ ᱵᱩᱡᱷᱟᱹᱣᱟ ᱮ ᱚᱱᱠᱟᱱᱟᱜ ᱡᱤᱱᱤᱥ?
ᱥᱮᱨᱚᱠᱚᱢ ᱯᱟᱛᱟ ᱫᱚ ᱦᱩᱭᱩᱜ ᱠᱟᱱᱟ ᱟᱵᱚ ᱡᱟᱦᱟᱸ ᱢᱚᱰᱟᱱᱼᱼ ᱩᱰᱩᱠ ᱟᱠᱟᱱᱟ ᱪᱷᱟᱯᱨᱤ ᱰᱮᱱᱥ ᱠᱚ ᱱᱚᱣᱟ ᱠᱚᱫᱚ ᱟᱹᱰᱤ ᱵᱟᱹᱲᱤᱡ ᱜᱮ ᱵᱩᱡᱷᱟᱹᱜ ᱜᱮᱭᱟ। ᱪᱮᱫᱟᱜ ᱥᱮ ᱱᱚᱣᱟ ᱠᱚ ᱰᱮᱱᱥ ᱠᱚᱫᱚ ᱮᱴᱟᱜ ᱡᱟᱹᱛᱤ ᱨᱮᱱᱟᱜ ᱠᱟᱱᱟ। ᱩᱱᱠᱩᱣᱟᱜ ᱰᱮᱱᱥ ᱠᱚ ᱧᱮᱞ ᱠᱟᱛᱮ ᱟᱵᱚᱨᱮᱱ ᱡᱟᱦᱟᱸ ᱥᱟᱱᱛᱟᱲ ᱠᱚ ᱼᱼ ᱦᱩᱲᱤᱧ ᱦᱩᱲᱤᱧ ᱼᱼ ᱮ ᱠᱚᱲᱟ ᱠᱚ ᱠᱩᱲᱤ ᱠᱚ ᱩᱱᱠᱩ ᱧᱮᱞ ᱠᱟᱛᱮ ᱠᱚ ᱥᱮᱬᱟᱭ ᱫᱟᱠᱚ ᱟᱨ ᱼᱼ ᱟᱹᱰᱤ ᱮᱴᱟᱜ ᱨᱚᱠᱚᱢ ᱠᱚ ᱰᱮᱱᱥ ᱮᱫᱟ। ᱡᱟᱦᱟᱸ ᱫᱚ ᱟᱹᱰᱤ ᱵᱟᱹᱲᱤᱡ ᱜᱮᱭᱟ। ᱟᱹᱵᱤᱱ ᱫᱚ ᱪᱮᱫ ᱞᱮᱠᱟ ᱵᱤᱱ ᱵᱩᱡᱷᱟᱹᱣ ᱟᱠᱟᱫᱟ?
ᱮ ᱰᱤᱡᱮ ᱞᱟᱸᱜᱽᱲᱟᱮ ᱠᱚ ᱞᱟᱹᱭ ᱜᱮᱭᱟ ᱦᱮᱸ ᱥᱮ? ᱚᱱᱟ ᱧᱮᱞ ᱠᱟᱛᱮᱜ ᱦᱚᱸ ᱵᱟᱹᱲᱤᱡ ᱫᱚ ᱵᱩᱡᱷᱟᱹᱜ ᱜᱮᱭᱟ। ᱟ ᱚᱠᱟ ᱞᱮᱠᱟ ᱪᱚ ᱵᱮᱱ ᱵᱩᱡᱷᱟᱹᱣᱟ ᱚᱱᱟ ᱧᱮᱞ ᱠᱟᱛᱮᱫ ᱦᱳᱭᱥᱮ? ᱰᱤᱡᱮ ᱞᱟᱸᱜᱽᱬᱮ ᱫᱚ ᱢᱤᱫ ᱯᱚᱠᱠᱷᱮ ᱫᱚ ᱟᱵᱚ ᱼᱼ ᱥᱟᱱᱛᱟᱲ ᱥᱚᱢᱟᱡᱽ ᱨᱮᱫᱚ ᱵᱟᱝᱜᱮ ᱵᱟᱹᱞᱮᱭᱟ ᱟᱵᱚ ᱥᱟᱱᱛᱟᱲ ᱫᱚ ᱧᱮᱞᱟᱵᱮᱱ ᱰᱤᱡᱮ ᱞᱟᱸᱜᱽᱲᱮ ᱫᱚ ᱼᱼ ᱡᱚᱛᱚ ᱦᱚᱲ ᱵᱟᱠᱚ ᱮᱱᱮᱡ ᱫᱟᱲᱮᱭᱟᱜᱼᱟ᱾ ᱟᱨ ᱛᱩᱢᱫᱟᱜ ᱴᱟᱢᱟᱠ ᱠᱚ ᱨᱩ ᱞᱮᱠᱷᱟᱱ ᱚᱱᱟ ᱥᱟᱱᱟᱢ ᱦᱚᱲ ᱵᱩᱲᱦᱤ ᱠᱷᱚᱱ ᱼᱼ ᱥᱮ ᱜᱚᱲᱚᱢ ᱟᱭᱩ ᱛᱟᱠᱚ ᱜᱚᱜᱚ ᱛᱟᱠᱚ ᱵᱟᱵᱟ ᱛᱟᱠᱚ ᱦᱮᱸᱥᱮ ᱡᱷᱚᱛᱚ ᱦᱚᱲ ᱠᱚ ᱮᱱᱮᱡ ᱠᱮᱫᱮᱭᱟ। ᱟᱵᱮᱱ ᱼᱼ ᱪᱮᱫ ᱵᱮᱱ ᱞᱟᱹᱭᱟ?
ᱮᱠᱫᱚᱢ ᱮᱠᱫᱚᱢ ᱱᱚᱣᱟ ᱠᱚᱫᱚ ᱮᱠᱫᱚᱢ ᱵᱟᱹᱲᱤᱡ ᱜᱮᱭᱟ। ᱟᱵᱚᱣᱟᱜ ᱡᱟᱦᱟᱸ ᱫᱚ ᱦᱩᱭᱩᱜ ᱠᱟᱱᱟ ᱮᱱᱮᱡ ᱥᱮᱨᱮᱧ ᱨᱮᱭᱟᱜ ᱥᱟᱯᱟᱯ ᱫᱚ ᱦᱩᱭᱩᱜ ᱠᱟᱱᱟ ᱴᱟᱢᱟᱠ ᱛᱩᱢᱫᱟᱜ। ᱡᱟᱦᱟᱸᱛᱮ ᱟᱵᱚ ᱥᱮᱫᱟᱭ ᱠᱷᱚᱱᱟᱜ ᱵᱚᱱ ᱮᱱᱮᱡ ᱥᱮᱨᱮᱧ ᱟᱹᱜᱩ ᱟᱠᱟᱫᱟ ᱨᱟᱹᱥᱠᱟᱹ ᱟᱹᱜᱩ ᱟᱠᱟᱫᱟ। ᱚᱱᱟᱜᱮ ᱟᱵᱚᱣᱟᱜ ᱢᱮᱱᱫᱚ। ᱰᱤᱡᱮ ᱞᱟᱜᱽᱲᱮ ᱱᱚᱣᱟ ᱠᱚᱫᱚ ᱟᱵᱚᱣᱟᱜ ᱫᱚ ᱵᱟᱝ ᱠᱟᱱᱟ।
ᱦᱳᱭ ᱜᱚᱢᱠᱮ ᱤᱧᱟᱹᱜ ᱼᱼ ᱧᱮᱞᱟᱵᱮᱱ ᱜᱚᱢᱠᱮ ᱡᱩᱫᱤ ᱰᱤᱡᱮ ᱞᱟᱜᱽᱲᱮ ᱪᱟᱹᱞᱩᱜᱼᱟ᱾ ᱟ ᱥᱩᱨ ᱨᱮ ᱦᱟᱲᱟᱢ ᱵᱩᱰᱷᱤ ᱼᱼ ᱥᱮ ᱠᱤᱪᱷᱩ ᱠᱤᱪᱷᱩ ᱼᱼ ᱮᱸᱻ ᱦᱚᱲᱢᱚ ᱨᱮᱭᱟᱜ ᱯᱨᱚᱵᱞᱮᱢ ᱠᱷᱟᱹᱛᱤᱨ ᱛᱮ ᱠᱚᱲᱟᱢ ᱨᱮ ᱞᱟᱜᱟᱣᱟ ᱠᱚᱣᱟ ᱟᱹᱰᱤ ᱡᱳᱨ ᱠᱚ ᱵᱟᱡᱟᱣᱟ। ᱦᱳᱭᱥᱮ ᱵᱟᱝ ᱵᱟᱹᱲᱤᱡ ᱞᱩᱛᱩᱨ ᱨᱮᱦᱚᱸ ᱵᱟᱝ ᱼᱼ ᱥᱟᱦᱟᱜ ᱜᱮᱭᱟ ᱚᱱᱟ ᱡᱟᱭᱜᱟ ᱨᱮᱜᱮ ᱧᱮᱞ ᱵᱮᱱ ᱡᱮ ᱛᱩᱢᱫᱟᱜ ᱴᱟᱢᱟᱠ ᱨᱮᱜᱽᱲᱟ ᱠᱚ ᱥᱟᱰᱮ ᱦᱚᱪᱚᱭᱟ। ᱟᱨᱠᱚ ᱥᱮᱨᱮᱧᱟ ᱧᱮᱞᱟᱵᱮᱱ ᱢᱤᱫᱴᱮᱱ ᱵᱩᱲᱦᱤ ᱦᱚᱲ ᱦᱚᱸ ᱼᱼ ᱟᱭᱟᱜ ᱴᱷᱮᱸᱜᱟ ᱥᱟᱵ ᱠᱟᱛᱮᱫ ᱠᱩᱰᱩᱼ ᱠᱩᱰᱩ ᱦᱤᱡᱩᱜᱼᱟ᱾ ᱟᱨ ᱟᱡ ᱥᱮᱨᱮᱧᱟᱭ। ᱦᱳᱭᱥᱮ ᱮᱱᱮᱡ ᱟᱭ ᱥᱮᱨᱮᱧ ᱟᱭ ᱮᱸᱻ ᱥᱟᱵᱚᱜ ᱨᱮᱭᱟᱜᱼ ᱮ ᱪᱮᱥᱴᱟᱭᱟ ᱟᱡ ᱞᱮᱠᱟ ᱢᱟᱱᱮ ᱮᱸ ᱼᱼ ᱟᱹᱰᱤ ᱱᱟᱯᱟᱭ ᱢᱤᱫᱴᱮᱱ ᱵᱷᱟᱹᱞᱤ ᱵᱩᱡᱩᱜᱼᱟ ᱡᱮ ᱼᱼ ᱢᱤᱫᱴᱮᱱ ᱵᱩᱲᱦᱤ ᱦᱚᱲ ᱦᱚᱸᱭ ᱮᱱᱮᱡᱼᱟ ᱦᱮᱸ ᱥᱮ ᱚᱱᱟ ᱡᱟᱭᱜᱟ ᱨᱮ ᱡᱩᱫᱤ ᱰᱤᱡᱮ ᱞᱟᱜᱽᱲᱮ ᱛᱟᱦᱮᱱᱟᱼᱼ ᱛᱚ ᱚᱱᱟ ᱨᱮᱫᱚ ᱩᱱᱤ ᱫᱚ ᱵᱟᱭ ᱮᱱᱮᱡ ᱫᱟᱲᱮᱭᱟᱜᱼᱟ ᱪᱮᱫᱟᱜ ᱥᱮ ᱚᱱᱟ ᱢᱮᱥᱤᱱ ᱨᱮᱭᱟᱜ ᱟᱣᱟᱡᱼᱼ ᱛᱮᱜᱮ ᱮᱠᱫᱚᱢ ᱩᱱᱤ ᱫᱚ ᱠᱟᱹᱦᱤᱞ ᱩᱛᱟᱹᱨᱚᱜ-ᱟᱭ ᱪᱮᱫ ᱵᱮᱱ ᱞᱟᱹᱭᱟ ᱜᱚᱝᱠᱮ,
ᱮᱠᱫᱚᱢ ᱱᱟᱯᱟᱭ ᱱᱚ ᱱᱚ ᱱᱟᱯᱟᱭ ᱮᱠᱫᱚᱢ᱾ ᱪᱮᱫᱟᱜ ᱥᱮ ᱦᱮᱸ ᱞᱟᱹᱭ ᱵᱤᱱ᱾
ᱦᱮᱸ ᱜᱚᱢᱠᱮ ᱧᱮᱞ ᱵᱮᱱ ᱟᱵᱮᱱ ᱡᱟᱦᱟᱸ ᱰᱤᱡᱮ ᱞᱟᱜᱽᱬᱮ ᱨᱮᱫᱚ ᱟᱵᱮᱱ ᱫᱚᱼᱼ ᱟᱵᱮᱱ ᱨᱮᱱ ᱜᱚ ᱵᱟᱵᱟ ᱥᱟᱢᱟᱝ ᱥᱮ ᱵᱚᱭᱦᱟ ᱢᱤᱥᱤᱼᱼ ᱥᱮ ᱡᱟᱢᱟᱭ ᱥᱮ ᱦᱤᱞᱤ ᱫᱟᱫᱟᱼᱼ ᱮᱢᱟᱱ ᱥᱮ ᱢᱮᱱᱟᱜ ᱟᱠᱟᱜ ᱠᱚᱣᱟ ᱠᱤᱪᱷᱩ ᱠᱤᱪᱷᱩ ᱦᱚᱲ ᱩᱱᱠᱩ ᱥᱟᱢᱟᱝ ᱨᱮᱫᱚᱼᱼ ᱩᱱᱟᱹᱜ ᱵᱟᱝ ᱜᱟᱱᱚᱜᱼᱟ ᱢᱟᱱᱮ ᱵᱟᱹᱲᱤᱡ ᱵᱩᱡᱷᱟᱹᱜᱼᱟ ᱢᱤᱫᱴᱮᱱ ᱦᱮᱸᱼᱼ ᱚᱱᱟ ᱡᱟᱭᱜᱟ ᱨᱮᱜᱮ ᱛᱩᱢᱫᱟᱜ ᱴᱟᱢᱟᱠ ᱨᱮᱜᱽᱲᱟ ᱵᱤᱱ ᱨᱩᱭᱟ ᱥᱮᱼᱼ ᱟᱫᱚ ᱡᱷᱚᱛᱚ ᱦᱚᱲ ᱜᱷᱟᱨᱚᱸᱧᱡᱽ ᱨᱮᱱ ᱥᱟᱱᱟᱢ ᱦᱚᱲ ᱢᱤᱫ ᱥᱟᱶᱛᱮ ᱥᱟᱵ ᱠᱟᱛᱮᱫ ᱦᱚᱸ ᱮᱱᱮᱡ ᱜᱟᱱᱚᱜ ᱜᱮᱭᱟ᱾ ᱦᱳᱭᱥᱮ ᱟᱨ ᱰᱤᱡᱮ ᱞᱟᱜᱽᱬᱮ ᱫᱚ ᱚᱱᱟ ᱫᱚ ᱢᱤᱫ ᱥᱟᱶᱛᱮ ᱮᱱᱮᱡ ᱵᱟᱝ ᱜᱟᱱᱚᱜᱼᱟ ᱟᱵᱮᱱ ᱪᱮᱫ ᱵᱮᱱ ᱞᱟᱹᱭᱟ?
ᱮᱠᱫᱚᱢ ᱮᱠᱫᱚᱢ ᱚᱱᱟ ᱫᱚ ᱮᱠᱟᱞ ᱛᱮᱜᱮ ᱵᱟᱝ ᱫᱚᱨᱠᱟᱨᱟ᱾
ᱦᱳᱭ ᱜᱚᱢᱠᱮ ᱟᱨ ᱜᱚᱢᱠᱮᱼᱼ ᱛᱚᱵᱮ ᱟᱯᱮ ᱥᱮᱫ ᱫᱚ ᱜᱚᱝᱠᱮ ᱱᱚᱣᱟ ᱤᱫᱤ ᱠᱟᱛᱮ ᱯᱨᱚᱛᱤ ᱵᱟᱫᱽ ᱪᱟᱞᱟᱜ ᱠᱟᱱ ᱜᱮᱭᱟ ᱥᱮ ᱵᱟᱝ?
ᱯᱨᱚᱛᱤᱵᱟᱨ ᱫᱚ ᱪᱟᱞᱟᱜ ᱠᱟᱱ ᱜᱮᱭᱟ ᱟᱫᱚ ᱡᱷᱚᱛᱚ ᱦᱚᱲ ᱥᱟᱫ ᱵᱟᱠᱚ ᱮᱢᱚᱜ ᱠᱟᱱᱟ ᱥᱮ ᱚᱱᱟ ᱠᱷᱟᱹᱛᱤᱨᱼᱼ ᱥᱮᱨᱚᱠᱚᱢ ᱚᱱᱠᱟ ᱢᱤᱫᱴᱟ ᱵᱟᱝ ᱜᱟᱱᱚᱜ ᱠᱟᱱᱟ᱾
ᱟᱪᱪᱷᱟ ᱜᱚᱝᱠᱮ ᱚᱱᱟ ᱢᱟ ᱴᱷᱤᱠ ᱜᱮᱭᱟ ᱜᱚᱝᱠᱮᱼᱼ ᱚᱱᱟ ᱫᱚ ᱪᱮᱫ ᱵᱮᱱ ᱪᱤᱠᱟᱹᱭᱟ ᱟᱨᱚ ᱱᱮᱛᱟᱨ ᱫᱚᱼᱼ ᱵᱟᱯᱞᱟ ᱠᱚᱨᱮᱦᱚᱸ ᱧᱮᱞᱚᱜ ᱠᱟᱱ ᱜᱮᱭᱟ ᱡᱮ ᱰᱤᱡᱮ ᱞᱟᱜᱽᱲᱮ ᱠᱚ ᱠᱚᱨᱟᱣᱼᱼ ᱦᱩᱭ ᱥᱮ ᱜᱚᱝᱠᱮ? ᱛᱚᱵᱮ ᱜᱚᱝᱠᱮ ᱦᱚᱸᱜᱼᱚᱭ ᱟᱯᱮ ᱥᱮᱫ ᱫᱚ ᱵᱟᱦᱟ ᱯᱚᱨᱚᱵᱽ ᱠᱚᱫᱚ ᱦᱩᱭᱩᱜ ᱜᱮᱭᱟ ᱥᱮ ᱵᱟᱝ?
ᱦᱮᱸ ᱦᱮᱸ ᱵᱟᱦᱟ ᱯᱚᱨᱚᱵᱽ ᱠᱚᱫᱚ ᱦᱩᱭᱩᱜ ᱜᱮᱭᱟ ᱟᱫᱚ ᱵᱟᱦᱟ ᱯᱚᱨᱚᱵᱽ ᱨᱮᱦᱚᱸ ᱧᱮᱞ ᱟᱠᱟᱼᱼ ᱰᱤᱡᱮ ᱞᱟᱜᱽᱲᱮ ᱠᱚ ᱢᱟᱭᱤᱠᱼᱼ ᱡᱟᱦᱟᱸ ᱫᱚ ᱮᱠᱟᱞ ᱛᱮᱫᱚ ᱵᱟᱝ ᱵᱷᱟᱜᱤᱭᱟ ᱪᱮᱫᱟᱜ ᱥᱮ ᱟᱵᱚ ᱫᱚ ᱴᱟᱢᱟᱠ ᱛᱩᱢᱫᱟᱜ ᱠᱷᱟᱱ ᱜᱮ ᱵᱟᱦᱟ ᱯᱚᱨᱚᱵᱽ ᱫᱚᱵᱚᱱᱼᱼ ᱮᱱᱮᱡ ᱥᱮᱨᱮᱧ ᱠᱟᱛᱮᱜ ᱵᱚᱱ ᱯᱟᱨᱚᱢ ᱜᱚᱫᱟ᱾ ᱟᱫᱚ ᱢᱟᱭᱤᱠ ᱠᱚᱠᱚ ᱟᱹᱜᱩᱭ ᱜᱮᱭᱟ ᱥᱮ ᱚᱱᱟ ᱫᱚ ᱡᱟᱦᱟᱸ ᱫᱚ ᱵᱟᱹᱲᱤᱡ ᱜᱮᱭᱟ᱾ ᱴᱷᱤᱠ ᱜᱮᱭᱟ ᱟᱵᱤᱱ ᱫᱚ ᱪᱮᱫ ᱵᱤᱱ ᱞᱟ. ᱭ ᱟᱹᱵᱤᱱ ᱪᱮᱫ ᱵᱤᱱ ᱞᱟᱹᱭᱮᱫᱟ?
ᱦᱳᱭ ᱜᱚᱝᱠᱮ ᱚᱱᱟ ᱡᱟᱦᱟᱸ ᱫᱚ ᱟᱵᱚ ᱥᱮᱣᱨᱟ ᱥᱟᱶᱛᱟ ᱥᱚᱢᱟᱡ ᱨᱮ ᱡᱟᱦᱟᱸ ᱠᱚ ᱱᱤᱭᱚᱢ ᱢᱮᱱᱟᱜ ᱟᱠᱟᱜ ᱚᱱᱟ ᱠᱚ ᱯᱟᱞᱚᱱ ᱠᱟᱛᱮᱼᱼ ᱮ ᱟᱵᱚ ᱫᱚ ᱛᱟᱦᱮᱸ ᱞᱟᱹᱠᱛᱤ ᱠᱟᱱᱟ ᱮᱴᱟᱜ ᱱᱚᱝᱠᱟᱱᱟᱜ ᱰᱤᱡᱮ ᱞᱟᱜᱽᱲᱮ ᱠᱚᱫᱚ᱾ ᱢᱟᱱᱮ ᱵᱟᱝ ᱫᱚᱨᱠᱟᱨᱟ ᱡᱮᱢᱚᱱ ᱵᱟᱦᱟ ᱥᱚᱨᱦᱟᱭ ᱨᱮ ᱟᱵᱚ ᱫᱚ ᱫᱟᱜ ᱠᱚᱫᱚ ᱵᱚᱱ ᱫᱩᱞ ᱡᱚᱱᱟᱜᱼᱟ᱾ ᱫᱟᱜ ᱫᱩᱞ ᱠᱟᱛᱮᱫ ᱛᱩᱢᱫᱟᱜ ᱴᱟᱢᱟᱠ ᱩᱰᱩᱠ ᱠᱟᱛᱮᱫ ᱵᱚᱱ ᱨᱩᱭᱟ ᱟᱨᱚ ᱱᱚᱛᱮ, ᱥᱟᱱᱟᱢ ᱦᱚᱲ ᱫᱟᱜ ᱠᱚᱵᱚᱱ ᱫᱩᱞ ᱟᱠᱚᱣᱟ ᱦᱳᱭ ᱥᱮ ᱟᱵᱚᱣᱟᱜ ᱥᱚᱨᱮᱥ ᱥᱚᱢᱟᱡᱽ ᱨᱮ, ᱩᱱᱟᱹᱜ ᱢᱚᱸᱡᱽ ᱱᱤᱭᱚᱢ ᱠᱚ ᱢᱮᱱᱟᱜ ᱨᱮᱦᱚᱸ ᱟᱵᱚ ᱚᱱᱟᱠᱩ ᱯᱟᱞᱚᱱ ᱞᱟᱹᱠᱼᱼ ᱛᱤᱠ ᱠᱟᱱ ᱛᱟᱵᱚᱱᱟ ᱟᱵᱮᱱ ᱪᱮᱫ ᱵᱮᱱᱼᱼ
ᱦᱮᱸ ᱦᱮᱸ ᱮᱠᱫᱚᱢ ᱮᱠᱫᱚᱢ ᱱᱚᱣᱟ ᱠᱚ ᱯᱟᱞᱚᱱ ᱫᱚ ᱮᱠᱟᱞ ᱛᱮᱜᱮ ᱞᱟᱹᱠᱛᱤᱭᱟ᱾ ᱪᱮᱫᱟᱜ ᱥᱮ ᱱᱚᱣᱟ ᱠᱚᱫᱚ ᱡᱩᱫᱤ ᱵᱟᱵᱚᱱ ᱯᱟᱞᱚᱱᱟ ᱡᱩᱫᱤ ᱵᱟᱵᱚᱱᱼᱼ ᱯᱟᱞᱚᱱᱟ ᱛᱟᱦᱚᱞᱮ ᱟᱵᱚᱨᱮᱱ ᱡᱟᱦᱟᱸ ᱱᱮᱠᱥᱴ ᱡᱮᱱᱟᱨᱮᱥᱚᱱ ᱢᱮᱱᱟᱜ ᱠᱚᱼᱼ ᱩᱱᱠᱩ ᱪᱮᱫ ᱠᱚ ᱥᱮᱬᱟᱭᱟ ᱟᱵᱚ ᱵᱚᱱ ᱯᱟᱞᱚᱱ ᱟᱹᱜᱩᱭᱟ ᱛᱚᱵᱮ ᱛᱚ ᱟᱵᱚ ᱧᱮᱞᱛᱮ ᱩᱱᱠᱩ ᱠᱚ ᱥᱮᱬᱟᱭᱟ᱾ ᱵᱟ ᱠᱷᱟᱱ ᱫᱚ ᱵᱟᱹᱭ ᱵᱟᱹᱭᱛᱮ ᱱᱚᱣᱟ ᱠᱚ ᱡᱷᱚᱛᱚ ᱟᱫ ᱪᱟᱵᱟᱜᱼᱟ᱾ ᱱᱮᱛᱟᱨ ᱡᱟᱦᱟᱸ ᱧᱮᱞᱚᱜ ᱠᱟᱱᱟ ᱡᱷᱚᱛᱚ ᱴᱟᱢᱟᱠ ᱛᱩᱢᱫᱟᱜ ᱵᱷᱟᱹᱜᱤ ᱠᱟᱛᱮᱜ ᱰᱤᱡᱮ ᱥᱮᱫ ᱠᱚ ᱥᱮᱱᱚᱜ ᱠᱟᱱᱟ᱾ ᱟᱨ ᱴᱟᱢᱟ ᱛᱩᱢᱫᱟᱜ ᱡᱟᱦᱟᱸ ᱠᱚᱨᱮ ᱨᱩ ᱵᱟᱲᱟᱭ ᱦᱩᱭᱩᱜ ᱠᱟᱱᱟ ᱚᱱᱟ ᱠᱚᱨᱮ ᱥᱩᱨ ᱦᱚᱸ ᱵᱟᱠᱚ ᱥᱩᱨᱚᱜ ᱠᱟᱱᱟ᱾ ᱟᱫᱚ ᱵᱟᱝᱠᱚ ᱥᱩᱨ ᱞᱮᱱᱠᱷᱟᱱ ᱪᱤᱠᱟᱹᱛᱮᱠᱚ ᱥᱮᱬᱟᱭᱟ ᱚᱱᱟᱜᱮ ᱵᱮᱯᱟᱨ ᱫᱚ ᱦᱩᱭᱩᱜ ᱠᱟᱱᱟ᱾
ᱦᱳᱭ ᱜᱚᱝᱠᱮ ᱱᱮᱛᱟᱨ ᱫᱚᱼᱼ ᱮᱱᱮᱡ ᱥᱮᱨᱮᱧ ᱦᱚᱸ ᱵᱟᱠᱚ ᱥᱩᱨᱩᱜ ᱠᱟᱱᱟ ᱚᱱᱟ ᱥᱟᱶᱛᱮ, ᱨᱩ ᱠᱚᱦᱚᱸ ᱵᱟᱠᱚ ᱥᱩᱨᱩᱜ ᱠᱟᱱᱟ ᱢᱤᱫᱴᱮᱱ ᱜᱤᱫᱽᱨᱟᱹ ᱡᱩᱫᱤ ᱟᱡ ᱡᱩᱫᱤᱼᱼ ᱟᱭᱟᱜ ᱥᱚᱢᱟᱡᱽ ᱨᱮᱭᱟᱜ ᱨᱩ ᱠᱚ ᱵᱟᱭ ᱠᱩᱥᱤᱭᱟᱜᱼᱟ ᱛᱚ ᱚᱱᱟ ᱠᱚᱫᱚ ᱦᱟᱯᱮᱱ ᱫᱤᱱ ᱨᱮᱫᱚ ᱡᱚᱛᱚ ᱦᱟᱹᱯᱤᱫ ᱪᱟᱵᱟᱜᱼᱟ ᱥᱮ, ᱟᱡ ᱡᱩᱫᱤ ᱨᱟᱹᱥᱠᱟᱹᱭ ᱩᱫᱩᱜᱟ ᱦᱮᱸᱥᱮ ᱱᱚᱝᱠᱟ ᱜᱮ ᱨᱟᱹᱥᱠᱟᱹᱭ ᱩᱫᱩᱜᱟ ᱵᱟᱝᱢᱟ ᱟᱡ ᱜᱚᱨᱚᱵ ᱟᱛᱮ ᱞᱟᱹᱭᱟ ᱡᱮ ᱦᱮᱸ ᱟᱞᱮ ᱥᱚᱢᱟᱡ ᱨᱮ ᱱᱚᱝᱠᱟᱱᱟᱜ ᱦᱮᱸ ᱨᱩ ᱮᱱᱮᱡ ᱠᱚ ᱢᱮᱱᱟᱜ ᱠᱟᱫᱟ ᱦᱳᱭᱥᱮ ᱜᱚᱝᱠᱮ ᱚᱱᱟ ᱠᱚᱫᱚ ᱮᱸ ᱟᱵᱚ ᱪᱟᱪᱞᱟᱣ ᱤᱫᱤ ᱞᱟᱹᱠᱛᱤ ᱠᱟᱱᱟ ᱦᱳᱭᱥᱮ ᱾
ᱦᱩᱸ ᱦᱩᱸ ᱦᱩᱸ ᱮᱠᱫᱚᱢ ᱾
ᱛᱚᱵᱮ ᱜᱚᱝᱠᱮ ᱦᱚᱸᱜᱼᱚᱭ ᱮᱸ ᱟᱵᱮᱱ ᱫᱚ ᱮᱸ ᱮᱸ ᱨᱩ ᱠᱚᱫᱚᱵᱮᱱ ᱵᱟᱰᱟᱭ ᱜᱮᱭᱟ ᱥᱮ ᱵᱟᱝ ᱛᱩᱢᱫᱟᱜ ᱨᱩ ᱥᱟᱶᱛᱮ ᱴᱟᱢᱟᱠ ᱨᱮᱜᱽᱲᱟ ᱨᱩ ᱠᱚᱫᱚᱵᱮᱱ ᱵᱟᱲᱟᱭ ᱜᱮᱭᱟ ᱥᱮ ᱵᱟᱝ ᱥᱮ ᱮᱱᱮᱡ ᱥᱮᱨᱮᱧ ᱠᱚ ᱮᱸ ᱟᱵᱚ ᱥᱟᱱᱛᱟᱲ ᱥᱚᱢᱟᱡᱽ ᱨᱮ ᱚᱠᱟ ᱞᱮᱠᱟᱱ ᱥᱮᱨᱮᱧ ᱠᱚ ᱢᱮᱱᱟᱜ ᱟᱠᱟᱜᱼᱟ, ᱮᱱᱮᱡ ᱠᱚ ᱢᱮᱱᱟᱜ ᱠᱚ ᱢᱮᱱᱟᱜ ᱟᱠᱟᱜᱼᱟ ᱾ ᱚᱱᱟ ᱠᱚᱫᱚᱵᱮᱱ ᱵᱟᱰᱟᱭᱟ ᱥᱮ ᱵᱟᱝᱟ?
ᱦᱮᱸ ᱦᱮᱸ, ᱚᱱᱟ ᱠᱚᱫᱚᱞᱤᱧ ᱵᱟᱲᱟᱭ ᱜᱮᱭᱟ ᱟᱫᱚ ᱨᱩ ᱫᱚ ᱮᱠᱫᱚᱢ ᱯᱟᱨᱯᱷᱮᱠᱴ ᱫᱚ ᱦᱟᱸᱜ ᱵᱟᱹᱞᱤᱧ ᱵᱟᱲᱟᱭᱟ ᱢᱚᱴᱟᱢᱩᱴᱤ ᱨᱩ ᱫᱚᱞᱤᱧ ᱵᱟᱲᱟᱭ ᱜᱮᱭᱟ, ᱨᱩ ᱵᱟᱲᱟ ᱟᱠᱟᱜᱼᱟ ᱞᱤᱧ ᱵᱟᱯᱞᱟ ᱠᱚᱨᱮ, ᱵᱟᱦᱟ ᱠᱚᱨᱮ ᱫᱚᱞᱤᱧ ᱨᱩ ᱵᱟᱲᱟ ᱟᱠᱟᱜᱼᱟ ᱾ ᱟᱫᱚ ᱥᱮᱨᱚᱠᱚᱢ ᱵᱷᱟᱜᱮ ᱞᱮᱠᱟ ᱫᱚ ᱦᱟᱸᱜ ᱵᱟᱹᱞᱤᱧ ᱵᱟᱲᱟᱭᱟ ᱾ ᱴᱷᱤᱠ ᱜᱮᱭᱟ ᱟᱨ ᱮᱱᱮᱡ ᱥᱮᱨᱮᱧ ᱫᱚ ᱦᱚᱸᱞᱤᱧ ᱥᱮᱨᱮᱧ ᱵᱟᱲᱟ ᱟᱠᱟᱜᱼᱟ, ᱮᱱᱮᱡ ᱦᱚᱸᱞᱤᱧ ᱮᱱᱮᱡ ᱵᱟᱲᱟ ᱟᱠᱟᱫᱟ ᱾ ᱟᱫᱚ ᱯᱩᱭᱞᱩ ᱠᱷᱚᱱᱟᱜ ᱡᱩᱫᱤ ᱵᱟᱠᱚ ᱥᱮᱸᱲᱟ ᱟᱵᱚᱱᱟ ᱪᱤᱠᱟᱹ ᱛᱮᱵᱚᱱ ᱥᱮᱸᱲᱟᱭᱟ ᱚᱱᱟ ᱠᱷᱟᱹᱛᱤᱨ ᱪᱮᱬᱮ ᱫᱚ ᱦᱟᱸᱜ ᱥᱮᱨᱚᱠᱚᱢ ᱵᱟᱝ ᱦᱩᱭ ᱟᱠᱟᱱᱟ ᱾
ᱦᱳᱭ ᱜᱚᱝᱠᱮ, ᱱᱮᱛᱟᱨ ᱧᱮᱞᱚᱜ ᱠᱟᱱᱟ ᱠᱟᱹᱴᱤᱡ ᱠᱷᱚᱡ ᱜᱮ ᱢᱚᱵᱟᱭᱤᱞ ᱠᱟᱹᱴᱤᱡ ᱜᱤᱫᱽᱨᱟᱹ ᱠᱚ ᱥᱟᱵ ᱟᱠᱚ ᱠᱟᱱᱟ, ᱟᱨ ᱠᱚ ᱢᱮᱛᱟ ᱠᱚ ᱠᱟᱱᱟ ᱡᱩᱫᱤ ᱠᱚ ᱨᱟᱜ ᱮᱫ ᱠᱷᱟᱱ ᱠᱟᱹᱴᱤᱡ ᱜᱤᱫᱽᱨᱟᱹ ᱚᱱᱟ ᱛᱮᱜᱮ ᱠᱚ ᱛᱷᱤᱨᱮᱜ ᱠᱚᱣᱟ, ᱯᱚᱭᱥᱟᱹ ᱠᱚ ᱮᱢᱟᱠᱚ ᱠᱟᱱᱟ ᱡᱚᱢ ᱦᱚᱪᱚᱭᱮᱫ ᱠᱚᱣᱟ ᱠᱚ ᱡᱟᱦᱟᱱᱟᱜ ᱟᱨ ᱠᱚ ᱛᱷᱤᱨ ᱠᱟᱠᱚ ᱠᱟᱱᱟ ᱠᱟᱹᱴᱤᱡ ᱜᱤᱫᱽᱨᱟᱹ ᱱᱚᱜᱼᱚᱭ ᱡᱟᱦᱟᱸ ᱯᱚᱛᱚᱵ ᱠᱚ ᱮᱢ ᱡᱟᱭᱜᱟ ᱨᱮ ᱟᱵᱚ ᱫᱚ ᱯᱷᱳᱱ ᱵᱚᱱ ᱥᱟᱵ ᱟᱠᱚ ᱠᱟᱱᱟ ᱥᱮ ᱚᱱᱟ ᱠᱚᱫᱚ ᱵᱟᱝ ᱵᱷᱟᱹᱞᱮᱭᱟ, ᱚᱱᱟ ᱡᱟᱭᱜᱟ ᱨᱮ ᱟᱵᱚᱣᱟᱜ ᱡᱟᱦᱟᱸ ᱥᱚᱢᱟᱡᱽ ᱨᱮ ᱢᱮᱱᱟᱜ ᱟᱠᱟᱜᱼᱟ ᱵᱷᱟᱞᱮ ᱵᱷᱟᱞᱮ ᱱᱟᱯᱟᱭ ᱱᱟᱯᱟᱭ ᱮᱱᱮᱡ ᱥᱮᱨᱮᱧ ᱛᱩᱢᱫᱟᱜ ᱴᱟᱢᱟᱠ ᱨᱩ ᱥᱟᱶᱛᱮ ᱟᱹᱰᱤ ᱨᱚᱠᱚᱢ ᱚᱠᱟᱞᱮ ᱠᱟ ᱪᱮᱫ ᱠᱚ ᱱᱤᱭᱚᱢ ᱠᱚ ᱢᱮᱱᱟᱜ ᱟᱠᱟᱜᱼᱟ ᱚᱱᱟ ᱠᱚ ᱞᱟᱹᱭ ᱥᱚᱫᱚᱨ